ᱚ
ᱦᱮᱸ ᱜᱚᱝᱠᱮ ᱡᱚᱦᱟᱨ ᱜᱮ
ᱡᱚᱦᱟᱨ ᱜᱮ
ᱱᱟᱯᱟᱭ ᱵᱟᱲᱟ ᱜᱮᱭᱟᱵᱮᱱ ᱛᱚ,
ᱦᱮᱸ ᱱᱟᱯᱟᱭ ᱵᱟᱲᱟ ᱜᱮᱭᱟᱞᱤᱧ
ᱟᱪᱪᱷᱟ
ᱟᱹᱵᱤᱱ ᱱᱟᱯᱟᱭ ᱜᱮᱭᱟᱵᱮᱱ
ᱦᱳᱭ ᱟᱹᱞᱤᱧ ᱦᱚᱸ ᱱᱤᱛᱳ ᱫᱚᱞᱤᱧ ᱱᱟᱯᱟᱭ ᱵᱟᱲᱟ ᱜᱮᱭᱟ,
ᱟᱪᱪᱷᱟ ᱟᱪᱪᱷᱟ ᱟᱷᱟ ᱡᱚᱢ ᱵᱟᱲᱟ ᱠᱮᱫᱫᱟᱵᱤᱱ ᱥᱮ ᱚᱰᱮ,
ᱦᱮᱸ ᱱᱚᱜᱼᱚᱭ ᱮᱠᱴᱩ ᱢᱟᱲᱟᱝ ᱜᱮ ᱡᱚᱢ ᱵᱟᱲᱟ ᱦᱩᱭᱩ ᱠᱟᱱᱟ ᱡᱚᱢ ᱵᱟᱲᱟ ᱠᱟᱛᱮᱜ ᱜᱮᱚᱭ ᱫᱩᱲᱩᱵ ᱵᱟᱲᱟ ᱦᱩᱭᱩ ᱠᱟᱱᱟ ᱟᱵᱮᱱ ᱠᱚᱵᱮᱱ ᱡᱚᱢ ᱵᱟᱲᱟ ᱟᱠᱟᱫᱟ ᱥᱤᱧ,
ᱦᱮᱸ ᱟᱞᱤᱧ ᱦᱚᱞᱤᱧ ᱡᱚᱢ ᱵᱟᱲᱟ ᱠᱮᱫ ᱜᱮᱭᱟ ᱱᱚᱜ ᱚᱚᱭ ᱟᱹᱞᱤᱧ ᱦᱚᱞᱤᱧ ᱫᱩᱲᱩᱵ ᱠᱟᱱᱟ ᱠᱟᱹᱴᱤᱡ ᱨᱟᱹᱥᱠ ᱠᱚ ᱞᱤᱧ ᱦᱟᱛᱟᱣ ᱮᱫᱟ
ᱟᱪᱪᱷᱟ ᱫᱟᱜ ᱵᱟᱲᱟᱭ ᱫᱟ ᱥᱮᱪᱮᱫ
ᱵᱟᱝ ᱵᱟᱝ ᱫᱟᱜ ᱢᱟᱭ ᱫᱟᱜ ᱠᱮᱫᱟ ᱛᱮᱦᱮᱧ ᱛᱟᱨᱟᱥᱤᱝ ᱵᱮᱲᱟ ᱠᱷᱚᱱᱟᱜ ᱱᱚᱣᱟ ᱫᱚᱢᱮ ᱡᱳᱨᱮ ᱫᱟᱜ ᱠᱟᱱᱟᱱ
ᱟᱪᱪᱷᱟ
ᱚᱱᱛᱮ ᱫᱟᱜ ᱠᱮᱫᱟᱭ ᱥᱮ ᱵᱟᱝ,
ᱵᱟᱝᱜᱮ ᱛᱮᱦᱮᱧ ᱫᱚ ᱚᱱᱠᱟ ᱵᱟᱭ ᱫᱟᱜ ᱵᱟᱲᱟ ᱟᱠᱟᱫ ᱞᱮᱭᱭᱟ ᱛᱮᱦᱮᱧ ᱫᱚ ᱨᱤᱢᱤᱞ ᱛᱮ ᱨᱤᱢᱤᱞ ᱵᱟᱲᱟ ᱠᱮᱫᱟᱭ ᱫᱟᱜ ᱠᱚᱫᱚ ᱵᱟᱭ ᱫᱟᱜ ᱵᱟᱲᱟ ᱟᱠᱟᱫᱟ ᱾
ᱟᱪᱪᱷᱟ ᱟᱪᱪᱷᱟ ᱟᱪᱪᱷᱟ ᱟᱪᱪᱷᱟ ᱜᱚᱝᱠᱮ ᱢᱮᱱᱫᱟᱞᱤᱧ ᱛᱮᱦᱮᱧ ᱫᱚ ᱠᱤ ᱪᱷᱟᱹᱯᱨᱤ ᱵᱟᱲᱮ ᱵᱟᱨᱮ ᱛᱮᱞᱟᱝ ᱟᱞᱳᱪᱚᱱᱟᱭᱟ ᱟᱨ ᱟᱨ ᱠᱤ ᱩᱱᱠᱩ ᱚᱠᱟ ᱞᱮᱠᱟᱛᱮ ᱟᱨᱠᱤ ᱪᱷᱟᱹᱯᱨᱤ ᱠᱚ ᱟᱨᱠᱤ ᱵᱚᱱᱫᱚ ᱜᱟᱱᱚᱜᱼᱟ ᱾
ᱟᱪᱪᱷᱟ ᱦᱮᱸ ᱛᱚ ᱢᱟ ᱛᱟᱵᱮ,
ᱛᱚ ᱚᱜ ᱚᱸ ᱟᱹᱵᱤᱱ ᱞᱤᱧ ᱠᱩᱞᱤ ᱞᱮᱵᱤᱱ ᱜᱮ ᱡᱮ,
ᱪᱷᱟᱹᱯᱨᱤ ᱫᱚ ᱚᱠᱟ ᱞᱮᱠᱟ ᱵᱚᱱ ᱠᱟᱡᱽ ᱞᱮᱠᱷᱟᱱ, ᱪᱷᱟᱹᱯᱨᱤ ᱜᱤᱵᱚᱱ ᱵᱚᱱᱫᱚ ᱫᱟᱲᱮ ᱟᱠᱚᱣᱟ᱾ ᱥᱮ ᱪᱷᱟᱹᱯᱨᱤ ᱠᱚᱵᱚᱱ ᱚᱪᱚᱜ ᱫᱟᱲᱮ ᱟᱠᱚᱣᱟ ᱟᱨᱠᱤ,
ᱟᱪᱪᱷᱟ ᱪᱷᱟᱹᱯᱨᱤ ᱚᱱᱟ ᱜᱮᱛᱚ ᱱᱩᱠᱩ ᱚᱪᱚᱜ ᱦᱚᱸ ᱢᱟᱱᱮ ᱢᱤᱫᱴᱮᱱ ᱢᱟᱨᱟᱝ ᱵᱮᱯᱟᱨ ᱠᱟᱱ ᱜᱮᱭᱟ ᱡᱮᱦᱮᱛᱩ ᱱᱮ ᱩᱱᱠᱩ ᱴᱮᱱᱰᱤᱝ ᱢᱮᱱᱟᱜ ᱠᱚᱣᱟ
ᱦᱚᱸ
ᱠᱟᱨᱚᱱ ᱫᱚ ᱚᱨᱠᱮᱥᱴᱟᱨ ᱡᱟᱦᱟᱸ ᱛᱤᱱᱟᱹᱜ ᱫᱤᱱ ᱛᱟᱦᱮᱱ ᱜᱮ ᱜᱮᱭᱟ ᱥᱮ ᱪᱟᱞᱟᱜ ᱜᱮᱭᱟ ᱩᱱᱟᱹᱜ ᱫᱤᱱ ᱫᱚ ᱢᱚᱱᱮ ᱦᱩᱭᱩᱜ ᱠᱟᱱᱟ ᱩᱱᱟᱹᱜ ᱪᱟᱬ ᱫᱚ ᱦᱟᱸᱜ ᱵᱟᱠᱚ ᱪᱟᱵᱟᱜ ᱞᱟᱹᱜᱤᱫᱚᱜ ᱜᱮᱭᱟ
ᱟᱪᱪᱷᱟ ᱟᱪᱪᱷᱟ ᱟᱪᱪᱷᱟ
ᱚᱛᱷᱚᱪᱚ ᱟᱢ ᱛᱚ ᱳᱭᱛᱚ ᱛᱮᱦᱮᱧ ᱱᱚᱰᱮ ᱢᱤᱫᱴᱮᱱ ᱢᱟᱹᱭ ᱜᱤᱫᱽᱨᱟᱹ ᱧᱮᱞ ᱠᱟᱱᱟ ᱥᱮ ᱵᱟᱹᱵᱩ ᱜᱤᱫᱨᱟᱹᱢ ᱧᱮᱞ ᱠᱟᱱᱟ ᱩᱱᱤ ᱫᱚ ᱟᱢ ᱫᱚᱢ ᱢᱮᱛ ᱢᱮᱛᱟᱣᱟᱭ ᱦᱟᱸᱜ ᱟ ᱪ ᱟᱢᱮ ᱢᱮᱛᱟ ᱫᱮᱭᱟ ᱛᱚ ᱵᱟᱭᱤᱠ ᱠᱮᱭᱟᱨᱟᱜ ᱛᱟᱢᱟᱭᱟ ᱦᱳᱭᱛᱳ ᱦᱮᱸ ᱦᱩ ᱠᱮᱫᱟᱭ ᱵᱟᱝ ᱠᱮᱫᱟᱭ ᱛᱚ ᱟᱢ ᱫᱚ ᱜᱟᱨᱡᱮᱱ ᱫᱚ ᱵᱟᱢ ᱵᱟᱲᱟᱭᱟ ᱛᱚ ᱡᱮ ᱱᱩᱭ ᱨᱮᱱ ᱜᱟᱨᱡᱮᱱ ᱫᱚ ᱦᱟᱜ ᱱᱩᱭ ᱠᱟᱱᱟᱭ ᱡᱮ ᱩᱱᱤ ᱛᱟᱞᱦᱮᱧ ᱞᱟᱹᱭ ᱴᱳ ᱟᱭᱟ ᱚᱱᱟ ᱡᱤᱱᱤᱥᱴᱟᱜ ᱫᱚ ᱵᱟᱝ ᱦᱩᱭᱩᱜ ᱟᱥᱮ ᱦᱟᱜ ᱛᱟᱦᱞᱮ ᱦᱳᱭᱛᱳ ᱯᱨᱳᱜᱨᱟᱢ ᱠᱚ ᱡᱩᱫᱤᱢ ᱵᱚᱱᱫᱚ ᱡᱩᱫᱤ ᱵᱚᱱ ᱥᱚᱢᱵᱷᱚᱵᱼᱟ ᱡᱮ ᱦᱳᱭᱛᱳ ᱟᱨ ᱵᱟᱠᱷᱟᱱ ᱫᱚ ᱚᱸᱰᱮ ᱦᱟᱨᱱᱤᱝ ᱵᱚᱱ ᱮᱢᱟ ᱟ ᱡᱮ ᱯᱟᱢ ᱨᱮ ᱱᱤᱛᱚᱜ ᱦᱩᱭᱩᱜᱼᱟ ᱢᱟᱱᱮ ᱮᱱᱮᱡ ᱛᱟᱵᱚᱱ ᱯᱮ ᱥᱟᱵᱷᱟᱵᱤᱠ ᱵᱷᱟᱵ ᱛᱮᱜᱮ ᱡᱟᱛᱮ ᱪᱷᱟᱹᱯᱨᱤ ᱴᱟᱭᱤᱯ ᱟᱞᱚ ᱛᱟᱦᱮᱱ ᱢᱟ ᱚᱱᱟ ᱠᱚᱫᱚ ᱴᱷᱤᱠ ᱜᱮᱭᱟ ᱦᱳᱭ ᱛ ᱮᱱᱮᱡ ᱨᱟᱹᱥᱠᱟᱹ ᱫᱚ ᱛᱟᱦᱮᱱ ᱛᱟᱵᱚᱱ ᱜᱮᱭᱟ ᱛᱚ ᱡᱚᱛᱚ ᱦᱚᱲᱟᱜ ᱥᱟᱵᱷᱟᱵᱤᱠ ᱥᱮ ᱥᱤᱢᱯᱤᱞ ᱵᱷᱟᱵ ᱛᱮ ᱮᱱᱮᱡ ᱯᱮ ᱚᱱᱟ ᱠᱚ ᱫᱚ ᱴᱷᱤᱠ ᱜᱮᱭᱟ ᱚᱱᱟ ᱠᱚᱫᱚ ᱫᱚ ᱦᱩ ᱞᱟᱹᱭ ᱫᱟᱹᱧ ᱥᱤᱢᱯᱤᱞ ᱵᱷᱟᱵ ᱛᱮ ᱮᱱᱮᱡ ᱠᱚᱫᱚ ᱴᱷᱤᱠ ᱜᱮᱭᱟ ᱟᱫᱚ ᱦᱳᱭᱛᱳ ᱡᱮᱚᱱ ᱪᱷᱟᱹᱯᱨᱤ ᱴᱟᱭᱤᱯ ᱟᱞᱚᱵᱚᱲ ᱮᱱᱮᱡ ᱢᱟ ᱚᱲᱟᱜ ᱫᱚ ᱴᱷᱤᱠ ᱜᱮᱭᱟ ᱟᱨ ᱵᱟᱠᱷᱟᱱ ᱫᱚ ᱡᱩᱫᱤ ᱚᱱᱠᱟ ᱜᱮ ᱧᱮᱞᱚᱜ ᱜᱮᱭᱟ ᱛᱟᱦᱚᱞᱮ ᱥᱨᱤ ᱚᱨᱠᱮᱥᱴᱨᱟ ᱜᱮ ᱵᱚᱱᱫᱚᱭ ᱦᱳᱭᱳᱜ ᱛᱟᱵᱱᱟ ᱛᱟᱦᱚᱞᱮ ᱠᱷᱟᱱ ᱫᱚ ᱵᱟᱫᱽᱷᱚ ᱛᱮ ᱵᱟᱝ ᱦᱩᱭ ᱞᱮᱱᱠᱷᱟᱱ ᱫᱚ ᱵᱟᱠᱚ ᱮᱱᱮᱡ ᱵᱟᱲᱟᱭ ᱜᱮᱭᱟ ᱥᱮ ᱦᱟᱜ
ᱦᱮᱸ ᱦᱮᱸ ᱦᱮᱸ ᱛᱚ ᱟᱹᱰᱤ ᱡᱚᱛᱷᱟᱛ ᱠᱟᱛᱷᱟᱵᱤᱱ ᱢᱮᱱ ᱟᱠᱟᱫᱟ ᱡᱮ ᱚᱨᱠᱮᱥᱴᱨᱟ ᱵᱚᱱᱫᱚ ᱛᱚ ᱱᱚᱣᱟ ᱛᱟᱞᱟᱨᱮ ᱧᱮᱞᱮᱫ ᱜᱮᱭᱟᱵᱚᱱ ᱡᱮ ᱠᱤᱪᱷᱩ ᱠᱤᱪᱷᱩ ᱮᱞᱟᱠᱟ ᱠᱚᱨᱮᱜ ᱦᱩᱭᱩᱜ ᱠᱟᱱ ᱨᱮᱦᱚᱸ ᱜᱟᱨᱡᱮᱱ ᱠᱚᱦᱚᱸ ᱚᱱᱟᱨᱮ ᱥᱚᱢᱚᱨᱛᱷ ᱢᱮᱱᱟᱜ ᱠᱚᱣᱟ ᱡᱮ ᱠᱟᱨᱚᱱ ᱛᱮ ᱱᱚᱣᱟ ᱦᱤᱡᱩᱜ ᱠᱟᱱᱟ ᱠᱚ ᱟᱨᱠᱤ ᱚᱱᱠᱟ ᱥᱮ ᱚᱱᱟ ᱪᱮᱛᱟᱱ ᱨᱮᱠᱚ ᱨᱟᱹᱥᱠᱟᱹ ᱨᱟᱹᱥᱠᱟᱹᱜ ᱠᱟᱱᱟ ᱛᱚ ᱛᱚ ᱱᱚᱰᱮ ᱢᱚᱱᱮ ᱵᱟᱝ ᱦᱩᱭᱩᱜ ᱠᱟᱱᱟ ᱡᱮ ᱱᱚᱰᱮ ᱜᱟᱨᱡᱮᱱᱟᱜ ᱢᱟᱱᱮ ᱩᱱᱠᱩ ᱞᱟᱦᱟ ᱞᱟᱹᱜᱤᱫ ᱛᱮ ᱪᱷᱟᱹᱛᱤᱠ ᱞᱟᱦᱟ ᱞᱟᱹᱜᱤᱫ ᱛᱮ ᱟᱨᱦᱚᱸ ᱵᱟᱹᱲᱛᱤ ᱵᱷᱩᱢᱤᱠᱟ ᱠᱚ ᱯᱟᱞᱚᱱ ᱫᱟ ᱟᱨᱠᱤ ᱠᱤ ᱱᱚᱣᱟ ᱨᱮ ᱪᱮᱫ ᱵᱤᱱ ᱞᱟᱹᱭᱟ ᱟᱨᱠᱤ ᱱᱚᱣᱟ ᱵᱟᱨᱮᱛᱮ
ᱟᱪᱪᱷᱟ ᱚᱱᱟ ᱵᱟᱨᱮ ᱛᱮᱫᱚ ᱤᱧᱫᱚᱧ ᱞᱟᱹᱭᱟ ᱮᱱᱮᱡ ᱫᱚ ᱮᱱᱮᱡ ᱫᱚ ᱴᱷᱤᱠ ᱜᱮᱭᱟ ᱵᱟᱝ ᱫᱚ ᱵᱟᱝ ᱨᱟᱹᱥᱠᱟᱹ ᱢᱚᱱᱮ ᱡᱤᱣᱭᱤ ᱛᱚ ᱮᱱᱮᱡ ᱫᱚ ᱮᱱᱮᱡ ᱛᱟᱵᱚᱱ ᱯᱮ ᱡᱟᱛᱮ ᱡᱟᱛᱮ ᱪᱷᱟᱹᱯᱨᱤ ᱴᱟᱭᱤᱯ ᱵᱟᱵᱚᱱ ᱮᱱᱮᱡ ᱢᱟ ᱦᱚᱭᱛᱳ ᱥᱤᱢᱯᱤᱞ ᱵᱚᱱ ᱮᱱᱮᱡᱟ ᱡᱮᱢᱚᱱ ᱥᱚᱦᱚᱨᱟᱭ ᱠᱚᱨᱮ ᱡᱟᱞᱟᱞᱮᱠᱟ ᱵᱚᱱ ᱮᱱᱮᱡᱟ ᱥᱮ ᱚᱱᱠᱟ ᱴᱟᱭᱤᱯ ᱵᱚᱱ ᱮᱱᱮᱡ ᱞᱮᱠᱷᱟᱱ ᱚᱱᱟ ᱫᱚ ᱴᱤᱠ ᱜᱮᱭᱟ ᱩᱱᱟᱹᱜᱴᱟ ᱮᱯᱷᱮᱠᱴ ᱵᱟᱝ ᱵᱟᱲᱟᱜ ᱛᱟᱵᱚᱱᱟ ᱟᱫᱚ ᱮᱠᱟᱞ ᱛᱮ ᱱᱚᱣᱟ ᱫᱚ ᱢᱟᱱᱮ ᱵᱟᱹᱲᱛᱤ ᱧᱚᱜ ᱵᱚᱱ ᱮᱱᱮᱡ ᱫᱟᱥᱚ ᱥᱮ ᱚᱱᱟ ᱫᱚ ᱰᱷᱮᱨ ᱜᱮ ᱵᱟᱹᱲᱛᱤ ᱦᱩᱭᱩᱜ ᱠᱟᱱᱟ ᱦᱟᱹᱱᱤ ᱵᱟᱹᱵᱩ ᱥᱟᱭ ᱱᱟᱹᱭ ᱵᱟᱹᱵᱩ ᱥᱟᱝ ᱤᱛᱷᱟᱹᱱ ᱨᱚᱠᱚᱢ ᱠᱤᱛᱛᱤᱵᱤ ᱧᱮᱞᱚᱜ ᱠᱟᱱᱟ ᱛᱚ ᱡᱟᱦᱟᱸ ᱢᱟᱱᱮ ᱵᱟᱝ ᱜᱟᱱᱚᱜ ᱞᱮᱠᱟᱱ ᱡᱤᱱᱤᱥ ᱠᱚᱦᱚᱸ
ᱦᱮᱸ ᱦᱮᱸ ᱦᱮᱸ ᱟᱫᱚ ᱥᱩᱫᱩ ᱮᱠᱟᱞ ᱰᱟᱺᱣᱟᱹ ᱠᱚᱲᱟ ᱠᱩᱲᱤ ᱞᱟᱹᱭ ᱛᱮᱫᱚ ᱠᱷᱟᱨᱟᱯᱚᱜᱼᱟ ᱛᱚ ᱟᱜ ᱟᱹᱰᱤ ᱜᱟᱱ ᱮᱞᱟᱠᱟ ᱠᱚᱨᱮ ᱵᱚᱱ ᱧᱮᱞ ᱠᱟᱜ ᱜᱮᱭᱟ ᱡᱮ ᱵᱟᱹᱦᱩᱲᱤᱭᱟᱹ ᱠᱚᱦᱚᱸ ᱱᱚᱣᱟ ᱨᱮ ᱡᱩᱠᱛᱚ ᱟᱨᱠᱤ ᱠᱤ ᱢᱮᱱᱟᱜ ᱠᱚᱣᱟ ᱚᱱᱡᱟ ᱚᱝᱠᱟ ᱠᱚ ᱟᱨ ᱠᱚ ᱵᱚᱞᱚ ᱠᱟᱱᱟ ᱛᱚ ᱦᱚᱸᱜᱼᱚᱭ ᱡᱮᱸ ᱧᱤᱫᱟᱹ ᱯᱨᱳᱜᱨᱟᱢ ᱠᱚ ᱦᱳᱭᱳᱜ ᱠᱟᱱᱟ ᱛᱚ ᱟᱵᱚ ᱮᱴᱟᱜ ᱪᱷᱟᱹᱛᱤᱠ ᱡᱟᱹᱛᱤᱜᱟᱜ ᱵᱚᱱ ᱧᱮᱞ ᱠᱚᱣᱟ ᱡᱮ ᱥᱚᱠᱟᱞ ᱥᱚᱠᱟᱞ ᱧᱮᱞ ᱠᱟᱛᱮ ᱠᱚ ᱨᱩᱣᱟᱹᱲᱟ ᱟᱨ ᱟᱵᱚᱨᱮᱱ ᱫᱚᱠᱚ ᱪᱟᱞᱟᱜᱼᱟ ᱟᱨᱠᱤ ᱛᱚ ᱱᱚᱣᱟᱨᱮ ᱧᱮᱞ ᱠᱟᱱᱟ ᱱᱮᱛᱟᱨ ᱡᱮ ᱢᱟᱹᱭ ᱛᱟᱠᱚ ᱪᱤᱛᱟᱱ ᱱᱟᱦᱟᱪᱟᱨ ᱥᱮ ᱱᱤᱝᱠᱟᱹ ᱦᱚᱸ ᱥᱳᱥᱟᱞ ᱢᱤᱰᱤᱭᱟ ᱠᱚᱨᱮ ᱦᱚᱸ ᱵᱮᱥᱤᱨ ᱵᱷᱟᱜᱽ ᱜᱤ ᱧᱮᱞ ᱠᱟᱱᱟ ᱡᱮ ᱠᱟ ᱦᱳᱭᱳᱜ ᱠᱟᱱᱟ ᱛᱚ ᱟᱵᱤᱱᱟᱜ ᱱᱚᱣᱟ ᱵᱟᱨᱮᱛᱮ ᱪᱮᱜ ᱮ ᱞᱮᱭᱟ ᱡᱮ ᱧᱤᱫᱟᱹ ᱯᱨᱳᱜᱨᱟᱢ ᱫᱚ ᱵᱚᱱᱫᱚ ᱫᱚᱨᱠᱟᱨ ᱥᱮ ᱱᱤᱭᱟᱹ ᱛᱟᱦᱮᱸ ᱞᱮᱱ ᱨᱮᱦᱚᱸ ᱜᱟᱱᱚᱜ ᱜᱮᱭᱟ ᱟᱨᱠᱤ ᱟᱨᱠᱤ ᱯᱚᱨᱚᱵᱽ ᱯᱟᱛᱟ ᱯᱨᱳᱜᱨᱟᱢ ᱟᱨᱠᱤ
ᱦᱳᱭ ᱦᱳᱭ ᱵᱟᱝᱜᱮ ᱟᱹᱞᱤᱧ ᱫᱚ ᱢᱤᱫᱪᱳᱭᱮᱞᱤ ᱫᱚ ᱞᱮᱭ ᱛᱚᱞᱤᱧ ᱞᱮᱭ ᱫᱟ ᱛᱚ ᱧᱤᱫᱟᱹ ᱯᱨᱳᱜᱨᱟᱢ ᱠᱚᱫᱚ ᱵᱟᱝ ᱴᱷᱤᱠ ᱜᱮᱭᱟ ᱠᱟᱨᱚᱱ ᱫᱚ ᱱᱚᱜ ᱱᱚᱝᱠᱟ ᱧᱤᱫᱟᱹ ᱯᱨᱳᱜᱨᱟᱢ ᱠᱚ ᱠᱚᱨᱟᱣ ᱵᱟᱲᱟ ᱞᱮᱠᱷᱟᱡ ᱚᱱᱠᱟ ᱯᱨᱟ ᱭ ᱟᱵᱚ ᱠᱚᱨᱮᱱ ᱜᱮ ᱵᱟᱹᱵᱩ ᱢᱟᱹᱭ ᱛᱟᱦᱚᱸ ᱯᱨᱟᱭ ᱱᱮᱛᱟᱨᱤᱧ ᱧᱮᱞᱮᱫ ᱠᱚᱣᱟ ᱦᱟᱺᱰᱤ ᱯᱟᱹᱣᱨᱟᱹ ᱦᱚᱸ ᱠᱚ ᱧᱩᱭᱫᱟ ᱛᱚ ᱧᱩᱭ ᱫᱟᱠᱚ ᱞᱤᱢᱤᱴ ᱨᱮᱱᱟᱜ ᱫᱚ ᱵᱟᱠᱚ ᱧᱩᱭ ᱫᱟ ᱧᱩ ᱵᱟᱹᱲᱛᱤᱭ ᱫᱟᱠᱚ ᱩᱱᱫᱚ ᱫᱤᱥᱟᱹ ᱯᱩᱭ ᱵᱟᱝ ᱛᱮᱸᱦᱮᱱ ᱠᱟᱱ ᱛᱟᱠᱚᱣᱟ ᱦᱳᱭᱛᱳ ᱩᱱᱠᱩ ᱪᱮᱫᱟᱜ ᱴᱩᱞᱩ ᱱᱟᱦᱟᱪᱟᱨ ᱦᱳᱭᱳᱜ ᱠᱟᱱᱟ ᱟᱨ ᱵᱟᱝᱠᱷᱟᱱ ᱫᱚ ᱦᱳᱭᱛᱚ ᱧᱮᱞᱮᱭᱟᱢ ᱱᱩᱭ ᱥᱮ ᱦᱟᱹᱱᱤᱴᱟᱜ ᱢᱟᱹᱭ ᱧᱮᱞᱟᱢ ᱦᱟᱹᱱᱤ ᱪᱮᱛᱟᱱ ᱨᱮ ᱠᱟᱹᱴᱤᱡ ᱠᱤᱪᱷᱩ ᱫᱤᱱ ᱞᱟᱦᱟ ᱮᱠᱴᱩ ᱢᱟᱱᱮ ᱵᱨᱮᱠᱟᱯ ᱛᱨᱮᱠᱟᱯ ᱦᱩᱭ ᱠᱟᱱᱟ ᱚᱱᱟ ᱚᱱᱟ ᱨᱟᱹᱜᱤ ᱛᱮᱸᱦᱚ ᱡᱩᱫᱤ ᱦᱳᱭᱛᱳ ᱵᱟᱹᱵᱩ ᱜᱮ ᱦᱮᱡ ᱱᱟᱭ ᱟᱵᱚᱨᱮᱱ ᱜᱮ ᱛᱚ ᱚᱛᱷᱚᱪᱚ ᱩᱱᱤ ᱪᱮᱛᱟᱱ ᱨᱮ ᱱᱟᱦᱟᱪᱟᱨ ᱦᱩᱭᱩᱜ ᱠᱟᱱᱟ ᱚᱱᱠᱟ ᱡᱩᱫᱤ ᱯᱨᱳᱜᱨᱟᱢ ᱠᱚ ᱪᱟᱞᱟᱣᱱᱟ ᱚᱱᱠᱟ ᱱᱮᱥᱟ ᱠᱚ ᱯᱨᱟᱭ ᱠᱚ ᱤᱭᱩᱡ ᱮᱫᱟ ᱛᱚ ᱚᱱᱟ ᱠᱷᱮᱛᱨᱮ ᱧᱮᱞᱚᱜ ᱠᱟᱱᱟ ᱚᱱᱟᱛᱮ ᱫᱚ ᱧᱤᱫᱟᱹ ᱯᱨᱳᱜᱨᱟᱢ ᱫᱚ ᱵᱚᱱᱫᱚ ᱠᱟᱜ ᱠᱷᱟᱡ ᱫᱚ ᱴᱷᱤᱠ ᱜᱮ ᱦᱩᱭ ᱠᱚᱜᱼᱟ
ᱟᱪᱪᱷᱟ ᱟᱪᱪᱷᱟ ᱦ ᱟᱹᱰᱤ ᱢᱚᱸᱡᱽ ᱟᱹᱵᱤᱱᱟᱜ ᱠᱟᱛᱷᱟ ᱠᱚ ᱞᱤᱧ ᱟᱸᱡᱚᱢ ᱠᱮᱫᱟ ᱡᱮ ᱧᱤᱫᱟᱹ ᱯᱨᱳᱜᱨᱟᱢ ᱦᱳᱭ ᱫᱚ ᱵᱚᱱᱫᱚ ᱞᱮᱱᱠᱷᱟᱱ ᱜᱮ ᱟᱨᱠᱤ ᱱᱟᱯᱟᱭᱚᱜᱼᱟ ᱵᱟᱝᱢᱟ ᱱᱤᱭᱟᱹ ᱠᱚ ᱠᱤᱪᱷᱩ ᱨᱮᱦᱚᱸ ᱟᱹᱨᱩᱯᱷᱮᱨᱟᱣ ᱜᱟᱱᱚᱜᱼᱟ ᱟᱨᱠᱤ ᱚᱱᱟ ᱠᱚ ᱠᱚᱢᱚᱜᱼᱟ ᱡᱟᱦᱟᱸ ᱠᱚ ᱟᱨᱠᱤ ᱥᱤᱛᱩᱝ ᱧᱮᱞᱚᱜ ᱠᱟᱱᱟ ᱟᱨᱠᱤ ᱛᱚ ᱟᱹᱰᱤ ᱢᱚᱡᱽ ᱛᱚ ᱟᱵᱩ ᱵᱚᱱ ᱧᱮᱞ ᱮᱫᱟ ᱡᱮ ᱯᱚᱨᱚᱵᱽ ᱯᱟᱛᱟ ᱠᱚᱨᱮ ᱦᱟᱺᱰᱤ ᱯᱟᱹᱣᱨᱟᱹ ᱠᱚ ᱵᱚᱱᱫᱚᱭᱮᱫᱟ ᱛᱚ ᱱᱤᱭᱟᱹ ᱠᱤ ᱴᱷᱤᱠᱜᱮ ᱦᱳᱭᱳᱜ ᱠᱟᱱᱟ ᱥᱮ ᱚᱠᱟᱞᱮᱠᱟ
ᱦᱩᱸ ᱢᱤᱫ ᱪᱤᱠ ᱡᱤᱭᱟᱹᱞᱮ ᱧᱮᱞ ᱞᱮᱠᱷᱟᱡ ᱫᱚ ᱴᱷᱤᱠ ᱜᱤᱭᱟ ᱠᱟᱨᱚᱱ ᱡᱩᱫᱤ ᱟᱨ ᱵᱟᱝᱠᱷᱟᱱ ᱫᱚ ᱢᱤᱫᱪᱩᱭᱮᱞᱤ ᱧᱮᱞ ᱞᱮᱠᱷᱟᱡ ᱫᱚ ᱚᱱᱟ ᱦᱟᱺᱰᱤ ᱯᱟᱹᱣᱨᱟᱹ ᱵᱟᱝ ᱛᱟᱸᱦᱮ ᱞᱮ ᱠᱷᱟᱡ ᱫᱚ ᱯᱚᱨᱚᱵᱽ ᱦᱚᱸ ᱵᱟᱝ ᱦᱩᱭᱩᱜᱼᱟ ᱚᱱᱟ ᱡᱩᱫᱤ ᱡᱩ ᱦᱩᱭᱩᱜ ᱯᱚᱨᱚᱵᱽ ᱦᱟᱺᱰᱤ ᱯᱟᱹᱣᱨᱟᱹ ᱛᱟᱦᱮᱱᱟ ᱚᱸᱰᱮ ᱫᱚ ᱧᱮᱞᱢᱮ ᱯᱟᱛᱟ ᱯᱚᱨᱚᱵᱽ ᱜᱮ ᱵᱚᱦᱩᱛ ᱡᱟᱠ ᱡᱚᱢᱚᱠ ᱛᱮ ᱞᱟᱜᱟᱜᱼᱟ ᱟᱨ ᱡᱟᱦᱟᱸ ᱠᱚᱨᱮ ᱦᱟᱸᱜ ᱧᱮᱞᱟᱢ ᱦᱚᱭᱛᱳ ᱵᱟᱝ ᱛᱟᱦᱮᱸ ᱞᱮᱱᱟ ᱚᱸᱰᱮ ᱫᱚᱦᱭᱛᱚ ᱞᱟᱜᱟᱜ ᱨᱮᱦᱚᱸ ᱚ ᱛᱮᱢᱚᱱ ᱮᱠᱴᱟ ᱫᱚ ᱵᱟᱝ ᱞᱟᱜᱟᱣ ᱠᱟᱱᱟ ᱛᱚ ᱤᱧ ᱫᱷᱟᱹᱨᱤ ᱠᱷᱚᱱ ᱫᱚ ᱵᱟᱝᱜᱮ ᱛᱟᱦᱮᱱ ᱠᱷᱟᱡ ᱵᱮᱴᱟᱨ ᱛᱟᱦᱮᱸ ᱠᱚᱜᱼᱟ ᱠᱟᱨᱚᱱ ᱡᱩᱫᱤ ᱵᱟᱝ ᱛᱟᱦᱮᱸ ᱠᱚᱜᱼᱟ ᱦᱚᱭᱛᱳ ᱤᱛᱷᱟᱹᱱ ᱦᱚᱲ ᱦᱚᱲ ᱠᱚᱠᱚ ᱵᱩᱡ ᱵᱟᱲᱟ ᱠᱮᱫᱟ ᱵᱚᱞᱮ ᱥᱚᱪᱮᱛᱚᱱ ᱜᱮ ᱠᱚ ᱛᱟᱸᱦᱮ ᱠᱚᱜ ᱛᱟᱸᱵᱚᱱᱟ ᱦᱳᱭᱛᱳ ᱱᱚᱝᱠᱟ ᱱᱚᱝᱠᱟ ᱫᱚ ᱵᱟᱹᱲᱤᱡ ᱡᱤᱱᱤᱥ ᱠᱟᱱᱟ᱾ ᱟᱨ ᱱᱚᱣᱟ ᱠᱚ ᱤᱭᱩᱡᱽ ᱞᱮᱠᱷᱟᱡ ᱫᱚ ᱵᱷᱩᱞ ᱡᱤᱱᱤᱥ ᱚᱱᱟ ᱠᱚ ᱵᱩᱡ ᱫᱟᱲᱮᱭᱟᱜ ᱠᱮᱭᱟ ᱟᱫᱚ ᱦᱳᱭᱛᱳ ᱧᱩ ᱵᱟᱲᱟ ᱛᱮᱫᱚ, ᱠᱚ ᱫᱚ ᱵᱟᱠᱚ ᱵᱩᱡᱽ ᱫᱟᱲᱮᱭᱟᱜ-ᱟ᱾
ᱦᱮᱸ ᱦᱮᱸ ᱦᱮᱸ ᱦᱮᱸ
ᱛᱚ ᱢᱤᱫᱴᱟᱝ ᱡᱩᱫᱤ ᱵᱟᱝ ᱧᱩ ᱨᱮᱠᱚ ᱛᱟᱸᱦᱮᱱᱟ ᱟᱹᱵᱤᱱ ᱡᱟᱸᱦᱟ ᱵᱤᱱ ᱢᱮᱱᱫᱟ ᱟᱹᱰᱤ ᱢᱚᱸᱡᱽ ᱠᱟᱛᱮ, ᱠᱟᱛᱷᱟ ᱜᱮᱵᱤᱱ ᱢᱮᱱᱫᱟ ᱡᱮ ᱵᱟᱝ ᱧᱩ ᱠᱟᱛᱮ ᱠᱚ ᱛᱟᱸᱦᱮᱱ ᱠᱷᱟᱱ ᱡᱚᱛᱚ ᱦᱚᱲ ᱜᱮ ᱢᱤᱫᱴᱟᱝ ᱪᱮᱛᱚᱱ ᱚᱵᱚᱥᱛᱷᱟ ᱨᱮᱠᱚ, ᱛᱟᱸᱦᱮᱱᱟ ᱡᱟᱸᱦᱟ ᱠᱟᱨᱚᱱ ᱛᱮ ᱟᱠᱚ ᱠᱚ ᱵᱩᱡᱽ ᱫᱟᱲᱮᱭᱟᱜ-ᱟ᱾ ᱡᱮ ᱱᱤᱭᱟᱹ ᱠᱚᱫᱚ, ᱦᱮ ᱵᱟᱝ ᱦᱩᱭ ᱠᱟᱱᱟ ᱵᱷᱟᱞᱮ ᱠᱟᱱᱟ ᱟᱨᱠᱤ, ᱡᱮ ᱱᱚᱣᱟ ᱠᱚ ᱤᱭᱟᱹ ᱞᱮᱱᱠᱷᱟᱱ, ᱦᱟᱺᱰᱤ ᱯᱟᱹᱣᱨᱟᱹ ᱠᱚᱜᱮ ᱡᱩᱫᱤ ᱡᱟᱹᱥᱛᱤ ᱞᱮᱱᱠᱷᱟᱱ ᱯᱚᱨᱚᱵᱽ ᱢᱟᱱᱮ ᱢᱚᱦᱚᱛ ᱵᱟᱭ ᱟᱹᱜᱩᱭᱟ ᱟᱨ ᱦᱟᱺᱰᱤ ᱯᱟᱹᱣᱨᱟᱹ ᱫᱚ ᱟᱵᱚ ᱮᱠᱟᱞ ᱫᱚ ᱵᱟᱵᱚᱱ ᱵᱚᱱᱫᱚ ᱠᱮᱭᱟ, ᱪᱮᱫᱟᱜ ᱥᱮ ᱱᱚᱣᱟ ᱫᱚ ᱟᱵᱚ ᱫᱷᱚᱨᱚᱢ ᱨᱮᱭᱟᱜ ᱠᱟᱹᱢᱤ ᱨᱮ ᱞᱟᱜᱟᱜ ᱛᱟᱵᱚᱱᱟ ᱯᱩᱡᱟᱹ ᱯᱟᱥᱟ ᱠᱚᱨᱮ ᱟᱵᱚ ᱦᱮᱱᱟᱜ ᱛᱟᱵᱚᱱᱟ ᱡᱮᱦᱮᱛᱩ,
ᱦᱳᱭ ᱦᱳᱭ,
ᱛᱚ ᱱᱤᱭᱟᱹ ᱦᱚᱸ, ᱪᱮᱥᱴᱟᱭᱟᱵᱚᱱ ᱡᱮ ᱥᱟᱢᱚᱭᱤᱠ ᱵᱚᱱ ᱵᱮᱵᱚᱦᱟᱨ ᱢᱟ ᱯᱩᱡᱟᱹ ᱯᱟᱥᱟ ᱠᱚᱨᱮᱜ ᱜᱮ,
ᱦᱳᱭ,
ᱥᱮ ᱚᱱᱟ ᱵᱚᱸᱜᱟ ᱥᱟᱨᱮᱡ ᱦᱟᱺᱰᱤ ᱠᱚ ᱥᱮ ᱯᱟᱹᱣᱨᱟᱹ ᱠᱚ ᱟᱨᱠᱤ, ᱮᱢᱱᱤ ᱥᱟᱢᱤᱠ ᱨᱟᱹᱥᱠᱟᱹ ᱞᱟᱹᱜᱤᱫ ᱵᱚᱱ ᱟᱧᱩᱭ ᱢᱟ ᱾
ᱦᱳᱭ, ᱢᱟᱱᱮ ᱦᱳᱭᱛᱚ ᱧᱩ ᱨᱮᱦᱚᱸ ᱢᱟᱱᱮ ᱡᱟᱛᱮ ᱟᱢᱟᱜ ᱢᱟᱱᱮ ᱵᱮᱥᱤᱴᱟ ᱠᱷᱚᱛᱤ ᱟᱞᱚᱭ ᱮᱢᱟᱭ ᱧᱩ, ᱠᱟᱛᱮ ᱡᱟᱛᱮ ᱢᱟᱡᱽᱵᱷᱟᱵ ᱛᱮᱜᱮ ᱧᱮᱞ ᱵᱟᱲᱟᱭ ᱢᱮ ᱨᱟᱹᱥᱠᱟᱹ ᱵᱟᱲᱟᱭ ᱢᱮ ᱚᱲᱟᱜ ᱨᱩᱣᱟᱹᱲ ᱦᱤᱡᱩᱜ ᱢᱮ ᱚᱱᱟ ᱫᱚ ᱱᱟᱯᱟᱭ ᱜᱮ, ᱟᱫᱚ ᱚᱱᱮ ᱡᱮ ᱧᱩ ᱧᱩᱛᱮ ᱧᱩ ᱵᱟᱹᱲᱛᱤ ᱞᱮᱠᱷᱟᱡ ᱫᱚ ᱵᱟᱝ ᱫᱤᱥᱟᱹᱜ-ᱟ ᱛᱚ, ᱩᱱᱟᱹᱝ ᱜᱮ ᱦᱤᱱᱟᱹᱱᱤᱭᱟᱹ ᱠᱮᱥ ᱦᱤᱱᱟᱹᱱᱤᱭᱟᱹ ᱦᱚᱸ ᱜᱷᱚᱴᱟᱣᱚᱜ-ᱟ ᱦᱚᱭᱛᱚ ᱵᱟᱝ ᱵᱩᱡᱷᱟᱹ ᱡᱮ ᱯᱨᱟᱭ, ᱮᱠᱥᱤᱰᱮᱱᱴ ᱠᱚᱦᱚᱧ ᱧᱮᱞ ᱵᱟᱲᱟ ᱠᱟᱫᱟ ᱦᱩᱭᱩᱜ ᱜᱮᱭᱟ ᱧᱩ ᱵᱟᱹᱲᱛᱤ ᱛᱮ ᱦᱚᱭᱛᱳ ᱜᱟᱹᱰᱤ ᱠᱚᱛᱮ ᱠᱚ ᱪᱟᱞᱟᱣ ᱟᱠᱟᱱᱟ ᱯᱚᱨᱮᱛᱮᱢ ᱧᱮᱞ ᱠᱚᱣᱟ ᱨᱤᱠᱥ, ᱛᱮ ᱠᱚ ᱦᱤᱡᱩᱜ-ᱟ ᱩᱱᱠᱩ ᱫᱚ ᱵᱟᱠᱚ ᱵᱩᱡᱽ ᱫᱟᱲᱮ ᱠᱟᱱᱟ ᱡᱮ ᱤᱧ ᱛᱤᱱᱟᱹᱜ ᱥᱯᱤᱰ ᱛᱤᱧ ᱪᱟᱞᱟᱜ ᱠᱟᱱᱟ ᱟᱠᱚ ᱫᱚᱠᱚ ᱢᱚᱱᱮᱭᱟ, ᱴᱷᱤᱠ ᱜᱮᱛᱤᱧᱟ ᱛᱚ ᱚᱱᱮ ᱡᱮ ᱚᱱᱟ ᱢᱤᱫᱴᱟᱝ ᱫᱩᱨᱜᱚᱴᱚᱱᱟ ᱚᱱᱠᱟᱱᱟᱜ ᱦᱚᱸ ᱯᱨᱟᱭ ᱡᱟᱭᱜᱟᱮ ᱧᱮᱞ ᱵᱟᱲᱟ ᱦᱩᱭ ᱟᱠᱟᱱ ᱜᱮᱭᱟ᱾ ᱦᱮᱸ
ᱦᱮᱸ ᱦᱮᱸ ᱦᱮᱸ,
ᱦᱳᱭᱛᱚ ᱵᱟᱠᱷᱟᱱ ᱧᱩ ᱦᱚᱸ ᱧᱩ ᱴᱷᱤᱠ ᱜᱮᱭᱟ ᱚᱲᱟᱜ ᱠᱚᱨᱮ ᱦᱮᱡ ᱠᱟᱛᱮᱫ ᱟᱹᱭᱩᱵ ᱵᱮᱞᱟ ᱴᱟᱭᱤᱢ ᱧᱩ ᱠᱮᱫᱟᱢ ᱡᱚᱢ ᱧᱩ ᱠᱮᱫᱟᱢ ᱡᱟᱹᱯᱤᱫ ᱠᱮᱫ, ᱠᱮᱫᱟᱢ ᱚᱱᱟ ᱠᱚᱫᱚ ᱴᱷᱤᱠ ᱜᱮᱭᱟ, ᱟᱫᱚ ᱱᱚᱜ-ᱚᱭ ᱱᱚᱝᱠᱟ ᱢᱟᱱᱮ ᱯᱟᱛᱟ ᱴᱟᱺᱰᱤ ᱪᱟᱞᱟᱣ ᱠᱟᱛᱮ ᱦᱤᱡᱩᱜ ᱴᱟᱭᱤᱢ ᱠᱚᱨᱮ ᱫᱚ ᱧᱩ ᱠᱚᱫᱚ ᱵᱟᱝ ᱴᱷᱤᱠᱟ᱾
ᱦᱳᱭ ᱦᱳᱭ, ᱢᱟᱱᱮ ᱱᱚᱣᱟ ᱦᱚᱸ ᱟᱹᱰᱤ ᱫᱟᱢᱟᱱ ᱠᱟᱛᱷᱟ ᱜᱤᱵᱤᱱ ᱨᱟᱠᱟᱵ ᱠᱟᱫᱟ ᱜᱚᱝᱠᱮ ᱡᱮ, ᱧᱩ ᱠᱟᱛᱮᱫ ᱮᱠᱥᱤᱰᱮᱱᱴ ᱱᱚᱣᱟ ᱢᱟ, ᱢᱤᱫ ᱠᱟᱹᱞᱤᱱ ᱢᱟ ᱫᱚᱢᱮ ᱜᱮ ᱦᱩᱭᱩᱜ ᱠᱟᱱ ᱛᱟᱸᱦᱮᱱ ᱡᱮ ᱧᱩ ᱠᱟᱛᱮᱫ ᱠᱚ ᱮᱠᱥᱤᱰᱮᱱᱴᱼᱼ ᱠᱟᱛᱮ ᱠᱚ ᱜᱩᱡᱩᱜ ᱠᱟᱱᱟ ᱟᱨᱠᱤ ᱟᱵᱚᱨᱮᱱ,
ᱦᱳᱭ ᱦᱳᱭ,
ᱚ ᱛᱤᱱᱟᱹᱜ ᱠᱚᱢ ᱵᱚᱭᱚᱥ ᱨᱮ ᱧᱩ ᱩᱱᱟᱹᱜ ᱠᱚᱢ ᱵᱚᱭᱟᱥ ᱨᱮ ᱜᱩᱡᱩᱜ ᱢᱟ᱾ ᱜᱷᱟᱨᱚᱸᱡᱽ ᱨᱮᱱᱟᱜ ᱢᱤᱫᱴᱟᱝ ᱚᱱᱫᱷᱚᱠᱟᱨ ᱮ ᱛᱮᱭᱟᱨ ᱮᱫᱟ ᱥᱮ ᱧᱩᱛᱟᱹᱛ ᱮᱫᱟᱭ, ᱛᱚ ᱚᱱᱟ ᱠᱷᱟᱹᱛᱤᱨ ᱛᱮ ᱦᱟᱺᱰᱤ ᱯᱟᱹᱣᱨᱟᱹ ᱫᱚ ᱮᱠᱟᱞ, ᱵᱚᱱ ᱢᱮᱱ ᱞᱮᱠᱷᱟᱱ ᱡᱮ, ᱯᱚᱨᱚᱵᱽ ᱯᱟᱛᱟ ᱠᱚᱨᱮ ᱫᱚ ᱵᱚᱱᱫᱚ ᱞᱮᱱᱠᱷᱟᱱ ᱜᱮ ᱴᱷᱤᱠᱟ᱾ ᱮᱢᱱᱤ ᱯᱩᱡᱟᱹ ᱯᱟᱥᱟ ᱡᱟᱸᱦᱟ ᱟᱵᱚᱣᱟᱜ ᱯᱚᱨᱚᱵᱽ ᱠᱟᱱᱟ ᱵᱟᱦᱟ᱾ ᱥᱚᱨᱦᱟᱭ ᱛᱟᱨᱯᱚᱨᱮᱼᱼ ᱢᱟᱜ ᱢᱚᱸᱬᱮ ᱠᱚ ᱡᱟᱸᱦᱟ ᱦᱮᱱᱟᱜ ᱛᱟᱵᱚᱱᱟ ᱟᱵᱚᱣᱟᱜ ᱩᱱᱟᱹᱜ ᱼᱼ ᱯᱨᱟᱠᱨᱤᱛᱤᱠ ᱵᱷᱟᱵᱽ ᱛᱮ ᱡᱟᱸᱦᱟ ᱟᱵᱚ ᱵᱚᱱ ᱯᱩᱡᱟᱹ ᱯᱟᱥᱟᱭᱟ ᱚᱱᱟ ᱠᱚᱨᱮ ᱜᱮ ᱵᱚᱱ ᱵᱮᱵᱚᱦᱟᱨ ᱞᱮᱠᱷᱟᱱ ᱜᱮ ᱢᱚᱴᱟᱢᱩᱴᱤ ᱵᱷᱟᱞᱮᱜ-ᱟ᱾
ᱦᱳᱭ ᱦᱳᱭ, ᱟᱫᱚ ᱟᱫᱷᱮᱠ ᱡᱟᱭᱜᱟ ᱨᱮ ᱱᱮᱛᱟᱨ ᱦᱚᱸ ᱧᱮᱞᱚᱜ ᱠᱟᱱ ᱜᱮᱭᱟ ᱡᱮᱢᱚᱱ ᱵᱟᱦᱟ ᱠᱚᱨᱮ ᱦᱚᱸ ᱞᱟᱦᱟ ᱛᱮᱱᱟᱜᱼᱼ ᱦᱟᱯᱲᱟᱢ ᱠᱚᱫᱚ ᱠᱚ ᱞᱟᱹᱭᱮᱫ ᱛᱟᱸᱦᱮᱜ ᱟᱞᱮ ᱵᱤᱫᱟᱹᱞ ᱫᱚ ᱦᱳᱭᱛᱳ ᱟᱠᱚᱣᱟᱜ ᱥᱟᱫᱟ ᱫᱷᱩᱛᱤ ᱥᱟᱫᱟ ᱜᱮᱧᱡᱤ ᱛᱮᱠᱚ ᱪᱟᱞᱟᱜ ᱠᱟᱱ ᱛᱟᱦᱮᱸᱟᱦᱮᱫ ᱵᱤᱱᱟᱹ ᱡᱩᱛᱟᱹ ᱠᱟᱛᱮ ᱠᱚ ᱵᱚᱞᱚᱜ ᱠᱟᱱ ᱛᱟᱦᱮᱸᱫ ᱱᱮᱛᱟᱨ ᱫᱚ ᱠᱤᱪᱷᱩᱜᱟᱱᱼᱼ ᱠᱷᱮᱛᱨᱮ ᱧᱮᱞᱚᱜ ᱠᱟᱱᱟ ᱡᱮ ᱡᱚᱛᱚ ᱪᱷᱟᱯᱲᱤ ᱴᱟᱭᱤᱯ ᱰᱨᱮᱥ ᱠᱚᱠᱚ ᱤᱫᱤᱭᱮᱫᱟ᱾ ᱦᱚᱭᱛᱚ ᱥᱩᱴ ᱵᱩᱴ ᱠᱚ ᱟᱛᱮᱫ ᱜᱮᱠᱚ ᱵᱚᱞᱚᱜ ᱠᱟᱱᱟ ᱚᱱᱮ ᱡᱮ ᱱᱤᱭᱚᱢ ᱠᱚ ᱵᱟᱠᱚ ᱵᱟᱛᱟᱣ ᱮᱫ ᱛᱟᱵᱚᱱᱟ᱾
ᱦᱮᱸ ᱦᱮᱸ ᱦᱮᱸ᱾ ᱛᱚ ᱱᱚᱣᱟ ᱠᱚᱨᱮᱱᱟᱜ ᱦᱚᱸ ᱥᱚᱪᱮᱛᱚᱱᱚᱛᱟ ᱵᱳᱫᱷ ᱟᱨᱠᱤ ᱟᱵᱚᱣᱟᱜ᱾ ᱠᱚᱢ ᱠᱟᱱᱟ ᱥᱮᱼᱼ
ᱡᱟᱦᱟᱸ ᱟᱵᱚᱨᱮᱱ ᱜᱟᱨᱡᱮᱱ ᱠᱚᱦᱚᱸ ᱴᱷᱤᱠᱴᱷᱟᱠ ᱦᱚᱭᱛᱚ ᱵᱟᱠᱚ ᱞᱟᱹᱭ ᱟᱠᱟᱫ ᱠᱚᱣᱟ ᱯᱷᱮᱰ ᱠᱷᱚᱱᱟᱜᱼᱼ ᱥᱮ ᱱᱚᱣᱟ ᱠᱚ ᱡᱟᱭᱜᱟ ᱠᱚᱨᱮ ᱫᱚ ᱱᱚᱝᱠᱟ ᱫᱚ᱾ ᱱᱚᱝᱠᱟ ᱟᱨᱠᱤ ᱥᱟᱯᱲᱟᱣ ᱟᱛᱮᱫ ᱫᱚ ᱵᱟᱝ ᱜᱟᱱᱚᱜᱼᱟ ᱥᱮᱼᱼ ᱵᱟᱝ ᱪᱟᱞᱟᱣ ᱜᱮ ᱴᱷᱤᱠᱼᱟ᱾
ᱦ
ᱡᱮ ᱠᱟᱨᱚᱱ ᱛᱮ, ᱯᱚᱨᱚᱵᱚᱨᱛᱤ ᱤᱭᱟᱹ ᱨᱮ ᱟᱵᱚ ᱚᱝᱠᱟᱱᱟᱜ ᱫᱨᱤᱥᱚ ᱠᱚᱵᱚᱱ ᱧᱮᱞ ᱮᱫᱟ, ᱥᱮ ᱚᱝᱠᱟᱱᱟᱜ ᱪᱤᱛᱟᱹᱨ ᱠᱚ ᱟᱵᱚ ᱵᱚᱱ ᱧᱮᱞ ᱦᱳᱭᱳᱜ ᱠᱟᱱ ᱛᱟᱵᱚᱱᱟ ᱛᱚ, ᱚᱱᱟ ᱠᱚᱵᱚᱱ ᱪᱮᱥᱴᱟᱭᱟ, ᱡᱟᱛᱮ ᱟᱨᱦᱚᱸ ᱵᱷᱟᱞᱮ ᱵᱷᱟᱵᱽ ᱛᱮᱵᱚᱱ ᱪᱟᱞᱟᱜ ᱢᱟ, ᱟᱨᱵᱚᱱ ᱟᱹᱠᱤᱞ ᱵᱚᱱ ᱮᱢ ᱫᱟᱲᱮ ᱟᱠᱚ ᱢᱟ᱾ ᱡᱮ ᱡᱟᱦᱟᱸ ᱡᱟᱭᱜᱟ ᱠᱚᱨᱮ, ᱡᱟᱦᱟᱸ ᱟᱨᱠᱤ ᱦᱚᱨᱚᱜ ᱵᱟᱸᱫᱮ ᱫᱚᱨᱠᱟᱨ, ᱚᱱᱟ ᱠᱚᱫᱚ ᱚᱱᱟ ᱡᱟᱭᱜᱟ ᱠᱚᱨᱮ ᱜᱮ ᱫᱚᱨᱠᱟᱨ᱾
ᱦᱳᱭ, ᱦᱳᱭ᱾ ᱟᱫᱚ ᱟᱫᱷᱮᱠ ᱡᱟᱭᱜᱟ ᱫᱚ ᱦᱚᱜᱼᱚᱭ, ᱡᱮᱢᱚᱱ ᱧᱮᱞ ᱥᱚᱛᱛᱚᱣ, ᱢᱟᱱᱮ ᱟᱫᱷᱮᱠ ᱡᱟᱭᱜᱟ ᱫᱚ ᱯᱨᱟᱭ ᱢᱟᱱᱮ ᱦᱚᱭᱛᱚ ᱡᱟᱦᱟᱸᱟᱭ ᱵᱚᱞᱚᱜ ᱠᱟᱱᱟ ᱩᱱᱤ ᱢᱟ ᱟᱞᱟᱫᱟ ᱵᱮᱯᱟᱨ ᱦᱳᱭ ᱱᱟᱭᱠᱮ ᱵᱟᱫ ᱠᱟᱛᱮᱫ, ᱵᱟᱫ ᱵᱟᱹᱠᱤ ᱦᱚᱲ ᱫᱚ ᱡᱚᱛᱚ ᱞᱮᱠᱟ ᱜᱮ, ᱢᱟᱱᱮ ᱰᱨᱮᱥ ᱠᱚ ᱟᱛᱮᱜ ᱠᱚ ᱵᱚᱞᱚᱜ ᱠᱟᱱᱟ᱾ ᱛᱚ ᱚᱱᱟ ᱠᱚᱫᱚ ᱦᱤᱥᱟᱹᱵ ᱨᱮᱫᱚ ᱵᱟᱝ ᱠᱟᱱ ᱜᱮᱭᱟ ᱥᱮ, ᱚᱛᱷᱚᱪᱚ ᱠᱚ ᱵᱚᱞᱚᱜ ᱠᱟᱱ ᱛᱟᱵᱚᱱᱟ ᱟᱵᱚᱨᱮᱱ ᱜᱮ᱾
ᱛᱚ ᱚᱝᱠᱟᱱ ᱡᱩᱫᱤ ᱚᱝᱠᱟᱱ ᱠᱚᱜᱮ ᱠᱚ ᱛᱟᱦᱮᱱᱟᱠᱚ, ᱯᱚᱫ ᱠᱚᱨᱮ ᱡᱟᱦᱟᱸᱭ ᱠᱚ ᱯᱚᱫ ᱠᱚᱨᱮ, ᱦᱮᱱᱟᱜ ᱠᱚ ᱡᱮᱢᱚᱱ ᱟᱵᱚᱣᱟᱜ ᱨᱮᱱ ᱫᱚ, ᱢᱮᱱᱟᱜ ᱠᱚᱜᱮᱭᱟ᱾ ᱛᱚ ᱱᱟᱭᱠᱮ ᱵᱟᱫ ᱠᱟᱛᱮᱜ, ᱢᱟᱺᱡᱷᱤ, ᱡᱚᱜ ᱢᱟᱺᱡᱷᱤ, ᱯᱟᱨᱟᱱᱤᱠ, ᱟᱵᱚᱨᱮᱱ ᱫᱚ ᱢᱮᱱᱟᱜ ᱠᱚᱜᱮᱭᱟ᱾ ᱚᱱᱟ ᱯᱚᱛ ᱠᱚᱨᱮᱱ ᱦᱚᱲ ᱠᱚᱜᱮ, ᱢᱚᱴᱟᱢᱩᱴᱤ ᱴᱷᱤᱠ ᱥᱚᱪᱮᱛᱚᱱ ᱵᱷᱟᱵ ᱛᱮᱠᱚ ᱛᱟᱦᱮᱱ ᱠᱷᱟᱱ ᱜᱮ, ᱢᱟᱱᱮ ᱦᱳᱭᱳᱜ ᱠᱟᱱᱟ ᱟᱨᱠᱤ, ᱡᱮ ᱵᱟᱹᱠᱤ ᱠᱚᱦᱚᱸ ᱠᱚ ᱮᱸ ᱴᱷᱤᱠᱚᱜ ᱜᱮᱭᱟ ᱟᱨᱠᱤ᱾
ᱦᱳᱭ, ᱦᱳᱭ᱾
ᱛᱚ ᱜᱚᱢᱠᱮ ᱥᱟᱶ ᱜᱟᱞᱢᱟᱨᱟᱣ ᱠᱟᱛᱮ, ᱟᱹᱰᱤ ᱵᱮᱥᱞᱤᱧ ᱵᱩᱡᱷᱟᱹᱣ ᱠᱮᱫᱟ ᱟᱨ ᱠᱟᱨᱭᱟ ᱮᱯᱥ ᱨᱮᱭᱟᱜ ᱡᱟᱦᱟᱸ, ᱚᱠᱛᱚᱭ ᱮᱢᱟᱜ ᱞᱟᱝ ᱛᱟᱦᱮᱸ ᱜᱟᱞᱢᱟᱨᱟᱣ ᱨᱮᱭᱟᱜ ᱱᱤᱛ ᱱᱤᱛ ᱫᱷᱟᱹᱵᱤᱡ ᱛᱮ ᱚᱱᱟ ᱫᱚ ᱪᱟᱵᱟ ᱦᱮᱡ ᱠᱟᱱᱟ, ᱛᱚ ᱯᱚᱨᱚᱵᱚᱨᱛᱤ ᱟᱨᱦᱚᱸ ᱡᱟᱦᱟᱸ ᱞᱟᱝ ᱜᱟᱞᱢᱟᱨᱟ, ᱯᱚᱨᱮ ᱟᱨᱦᱚᱸ ᱮᱴᱟᱜ ᱥᱟᱛᱟᱢ ᱱᱤᱭᱮ ᱛᱚ ᱱᱤᱛ ᱫᱷᱟᱹᱵᱤᱡ ᱫᱚ ᱟᱫᱚ ᱱᱤᱛ ᱫᱚ ᱟᱫᱚ ᱫᱚᱦᱚᱭ ᱦᱳᱭᱳᱜ ᱠᱟᱱᱟ ᱜᱝᱢᱠᱮ?
ᱦᱳᱭ ᱛᱚ ᱛᱟᱦᱚᱞᱮ ᱴᱷᱤᱠ ᱜᱮᱭᱟ ᱢᱟ᱾
ᱴᱷᱤᱠ ᱢᱮᱱᱟᱜᱼᱟ, ᱡᱚᱦᱟᱨ ᱜᱮ ᱜᱚᱢᱠᱮ᱾
ᱦᱩᱸ ᱜᱚᱝᱠᱮ ᱡᱚᱦᱟᱨ ᱜᱮ᱾